ᱦᱮᱸᱢᱟ ᱟᱪᱪᱷᱟ ᱡᱚᱦᱟᱨ ᱜᱮ ᱾
ᱚᱱᱛᱮ ᱟᱸᱡᱚᱢᱚᱜ ᱠᱟᱱ ᱜᱮᱭᱟ ᱤᱧᱟᱜ ᱟᱸᱡᱚᱢᱚᱜ ᱠᱟᱱᱟ ᱾
ᱦᱮᱸ ᱟᱡᱚᱢᱚᱜ ᱠᱟᱱ ᱜᱮᱭᱟ ᱾
ᱦᱳᱭ ᱦᱮᱸ ᱪᱮᱫ ᱠᱚ ᱪᱮᱠᱟ ᱦᱳᱭᱳᱜ ᱠᱟᱱᱟ ᱾
ᱪᱤᱠᱟ ᱫᱚ ᱪᱮᱫ ᱦᱚᱸ ᱵᱟᱝ ᱮᱢᱚᱱ ᱜᱤ ᱱᱤᱭᱟᱹ ᱦᱚᱞᱟ ᱠᱷᱚᱱ ᱢᱟ ᱡᱤᱨᱟᱹᱣ ᱾ ᱟᱢᱟᱵᱚᱛᱛᱤ ᱯᱟᱲᱟᱣ ᱠᱟᱱᱛᱮ ᱦᱮᱸ ᱾
ᱦᱮᱸ ᱛᱟᱦᱞᱮ ᱟᱯᱮ ᱥᱮᱫ ᱚᱱᱛᱮ ᱫᱟᱜᱽ ᱡᱟᱹᱲᱤ ᱠᱚ ᱪᱮᱫ ᱞᱮᱠᱟ ᱾
ᱦᱟᱭ ᱫᱤᱱᱟᱹᱢ ᱮ ᱫᱟᱜ ᱫᱟᱭ ᱫᱟᱜ ᱰᱩᱵᱟᱹ᱾ ᱠᱷᱮᱛ ᱠᱚ ᱯᱮᱨᱮᱡ ᱫᱚᱢᱮ ᱫᱟᱜ ᱫᱟ ᱟᱞᱮ ᱥᱮᱫ ᱟᱨ ᱟᱯᱮ ᱥᱮᱫ ᱜᱮ ᱾
ᱟᱞᱮ ᱥᱮᱫ ᱢᱟ ᱚᱱᱠᱟ ᱫᱟᱜ ᱜᱮ ᱵᱟᱭ ᱫᱟᱜ ᱮ ᱦᱚᱞᱟ ᱦᱟᱸᱜ ᱛᱷᱳᱲᱟ ᱜᱟᱱᱮ ᱫᱟᱜ ᱞᱮᱫᱟ ᱟᱹᱭᱩᱵ ᱵᱮᱲᱟ ᱟᱨ ᱥᱮᱛᱼᱼ ᱥᱮᱛᱟᱜ ᱱᱟᱥᱮᱱᱟᱜ ᱫᱟᱞ ᱞᱮᱫᱟ ᱦᱟᱸᱜ ᱛᱮᱦᱮᱧ ᱫᱚ ᱦᱟᱸᱜ ᱵᱟᱭ ᱫᱟᱜ ᱠᱟᱫᱟ ᱾ ᱟᱨ ᱢᱟᱲᱟᱝ ᱧᱚᱜ ᱦᱚᱸ ᱚᱱᱠᱟ ᱫᱟᱜ ᱮ ᱵᱚᱱᱫᱚ ᱞᱮᱫᱟ ᱢᱟᱱᱮ ᱟᱹᱰᱤ ᱜᱮ ᱥᱤᱛᱩᱝ ᱠᱟᱱ ᱛᱟᱦᱮᱸᱱᱟ ᱦᱸ ᱢᱟᱱᱮ ᱟᱯᱷᱚᱨ ᱠᱚ ᱦᱟᱸᱜ ᱞᱮ ᱜᱤᱰᱤ ᱵᱟᱲᱟ ᱞᱮᱫᱟ ᱟᱫᱚ ᱚᱱᱟᱛᱮ ᱥᱤᱛᱩᱝ ᱛᱮ ᱦᱟᱸᱜ ᱤᱭᱟᱹ ᱵᱟᱲᱟ ᱞᱮᱱᱟ ᱟᱫᱚ ᱦᱚᱞᱟᱭ ᱫᱟᱜ ᱞᱮᱫᱛᱮ ᱫᱟᱜ ᱠᱮᱫᱛᱮ ᱱᱟᱥᱮ ᱱᱟᱥᱮ ᱦᱟᱸᱜ ᱢᱟᱱᱮ ᱴᱷᱤᱠ ᱧᱚᱜ ᱧᱮᱞᱚᱜ ᱠᱟᱱᱟ ᱟᱯᱷᱚᱨ ᱠᱚ ᱵᱟᱝᱠᱷᱟᱱ ᱫᱚ ᱦᱟᱸᱜ ᱜᱚᱡ ᱜᱚᱡ ᱧᱮᱞᱚᱜ ᱠᱟᱱ ᱛᱟᱦᱮᱱᱟ ᱟᱯᱮ ᱥᱮᱫ ᱠᱚᱫᱚ ᱛᱚᱞᱟ ᱠᱚ ᱥᱮ ᱟᱯᱷᱚᱨ ᱠᱚ ᱜᱤᱰᱤ ᱠᱚᱯᱮ ᱫᱷᱩᱨᱟᱹᱣ ᱮᱱᱟ ᱥᱮ ᱵᱟᱝ
ᱦᱮᱞᱳ
ᱠᱟᱹᱴᱤᱡ ᱦᱮᱸ ᱱᱮᱴᱣᱟᱹᱨᱠ ᱥᱮᱫ ᱱᱟᱥᱮᱱᱟᱜ ᱜᱮᱜ ᱜᱮᱜ ᱟᱸᱡᱚᱢᱚᱜ ᱠᱟᱱᱟ ᱨᱚᱲ ᱦᱟᱸᱜ ᱦᱮᱸ ᱱᱟᱥᱮᱱᱟᱜ ᱱᱮᱴᱣᱟᱨᱠ ᱧᱮᱞ ᱞᱮᱟᱜᱟᱭ ᱢᱮ ᱦᱟᱸᱜ ᱠᱟᱹᱴᱤᱡ ᱧᱮᱞ ᱧᱟᱢ ᱫᱟᱭ ᱥᱮ ᱵᱟᱝ
ᱱ ᱚᱱᱟ
ᱦᱮᱸ ᱦᱮᱸ ᱢᱟᱱᱮ ᱨᱚᱲ ᱠᱚ ᱵᱟᱹᱧ ᱟᱸᱡᱚᱢ ᱛᱤᱭᱳᱜ ᱞᱮᱫᱟ ᱟᱨ ᱢᱤᱫ ᱫᱷᱟᱣ ᱞᱟᱹᱭᱢᱮ ᱤᱱᱟᱹᱠᱷᱟᱱ ᱫᱚ ᱟᱨᱦᱚᱸ ᱱᱟᱯᱟᱭᱚᱜᱼᱟ᱾
ᱟᱪᱷᱟ ᱢᱮᱱᱮᱫ ᱠᱟᱱ ᱛᱟᱦᱮᱱᱟᱹᱧ ᱟᱞᱮ ᱥᱮᱱ ᱫᱚ ᱨᱚᱦᱚᱭ ᱞᱮ ᱮᱦᱚᱵ ᱮᱱᱟ
ᱚ ᱟᱪᱷᱟ ᱟᱯᱮ ᱥᱮᱫ ᱛᱟᱦᱚᱞᱮ ᱢᱟᱲᱟᱝ ᱜᱮᱭᱟ ᱛᱟᱦᱚᱞᱮ ᱫᱟᱜ ᱠᱚᱦᱚᱸ ᱡᱟᱥᱛᱤ ᱜᱮᱭᱟ ᱟᱨ ᱞᱟᱦᱟ ᱠᱚᱛᱮ ᱜᱮᱯᱮ ᱟᱯᱷᱚᱨ ᱠᱟᱫᱟ ᱟᱞᱮ ᱢᱟ ᱱᱚᱜᱼᱚᱭ ᱦᱟᱸᱜᱼ ᱱᱚᱜᱼᱚᱭ ᱦᱩᱰᱤᱧ ᱦᱤᱰᱤᱧ ᱜᱤᱭᱟ ᱱᱮᱜ ᱮ ᱱᱟᱜ ᱚᱢᱚᱱᱚᱜ ᱠᱟᱱ ᱛᱟᱞᱮᱭᱟ ᱟᱫᱚᱢ ᱠᱚᱫᱚ ᱠᱚ ᱜᱤᱰᱤ ᱡᱟᱣᱨᱟᱭᱮᱫ ᱜᱮᱭᱟ ᱢᱟᱱᱮ ᱱᱟᱜᱠᱷᱟᱱᱼᱼ ᱱᱟᱜ ᱟᱰᱤ ᱵᱤᱞᱚᱢ ᱜᱮᱭᱟ ᱱᱚᱛᱮᱫᱚ ᱫᱟᱜ ᱦᱚᱸ ᱚᱱᱠᱟ ᱵᱟᱭ ᱫᱟᱜ ᱫᱟ ᱟ ᱛᱚᱵᱮ ᱟᱯᱮ ᱚᱱᱛᱮ ᱫᱚ ᱢᱟᱱᱮ ᱨᱤᱢᱤᱞ ᱫᱟᱜ ᱛᱮᱜᱮ ᱨᱚᱦᱚᱭ ᱯᱮ ᱫᱷᱩᱨᱟᱹᱣᱱᱟ ᱥᱮ ᱮᱴᱟᱜ ᱟᱜ ᱢᱟᱱᱮ ᱠᱮᱱᱮᱞ ᱠᱚ ᱢᱮᱱᱟᱜᱼᱟ ᱥᱮ ᱠᱩᱧ ᱠᱚ ᱱᱚᱜᱼᱚ ᱱᱚᱜᱚ ᱱᱠᱟ ᱫᱟᱜ ᱵᱮᱵᱚᱥᱛᱟ ᱪᱮᱫ ᱞᱮᱠᱟ ᱚᱱᱛᱮ ᱫᱚ
ᱟᱪᱷᱟ ᱠᱮᱱᱮᱞ ᱠᱚᱦᱚᱸ ᱢᱮᱱᱟᱜ ᱜᱮᱭᱟ ᱢᱮᱱᱟᱜ ᱫᱚ ᱚᱵᱚᱥ ᱥᱚ ᱟᱫᱚ ᱠᱮᱱᱮᱞ ᱫᱟᱜ ᱫᱚ ᱵᱟᱝ ᱦᱤᱡᱩᱜ ᱠᱟᱱᱟ ᱪᱟᱸᱴ ᱫᱟᱜ ᱛᱮᱜᱮ ᱥᱮᱨᱢᱟ ᱫᱟᱜ ᱛᱮᱜᱮ ᱟᱞᱮ ᱠᱚ ᱥᱮᱱ ᱟ ᱨᱚᱦᱚᱭ ᱫᱚ ᱡᱟᱹᱨᱩᱲᱚᱜ ᱠᱟᱱᱟ ᱟᱫᱚ ᱱᱚᱛᱮ ᱫᱟᱜ ᱮᱫ ᱟᱭ ᱜᱟᱹᱪᱷᱤ ᱠᱚᱦᱚᱸ ᱢᱤᱫ ᱢᱟᱦᱱᱟ ᱦᱩᱭᱮᱱᱟ ᱟᱯᱷᱚᱨ ᱠᱟᱛᱮ ᱟᱫᱚ ᱫᱟᱨᱮ ᱵᱟᱲᱟᱭᱮᱱᱟ᱾ ᱟᱫᱟᱛᱮ ᱨᱚᱦᱚᱭ ᱦᱩᱭᱩ
ᱟᱞᱮᱥᱮᱫ ᱢᱟ ᱱᱚᱜᱼᱚᱭ ᱦᱟᱜ ᱯᱷᱳᱚᱨ ᱫᱚᱮᱞ ᱟᱯᱷᱳᱱ ᱞᱮᱫ ᱜᱮᱭᱟ ᱢᱟᱲᱟᱝ ᱧᱚᱜ ᱨᱮᱜᱮ ᱟᱫᱚ ᱵᱟᱭ ᱫᱟᱜ ᱞᱮᱫ ᱠᱷᱟᱱ ᱫᱚ ᱦᱟᱨᱟ ᱦᱚᱸ ᱵᱟᱝ ᱦᱟᱨᱟᱜ ᱠᱟᱱᱟ ᱠᱟᱱᱟ ᱟᱫᱚ ᱱᱚᱜᱼᱭ ᱦᱟᱸᱜ ᱧᱚᱸ ᱦᱚᱞᱟ ᱜᱮ ᱦᱟᱸᱜ ᱫᱟᱜ ᱧᱚᱜ ᱠᱟᱫᱛᱮ ᱢᱤᱫ ᱵᱟᱨᱭᱟ ᱫᱚ ᱦᱟᱸᱜ ᱱᱟᱥᱮᱱᱟᱜ ᱦᱟᱨᱟ ᱧᱚᱜᱚᱜ ᱠᱟᱱᱟ ᱡᱚᱛᱚ ᱫᱚ ᱦᱟᱸᱜ ᱵᱟᱝ ᱚᱢᱚᱱ ᱯᱩᱨᱟᱹᱣ ᱞᱮᱱ ᱛᱟᱞᱮᱭᱟ ᱮᱢᱚᱱ ᱴᱟᱭᱤᱢ ᱟᱨ ᱫᱟᱜ ᱨᱤᱢᱤᱞ ᱫᱟᱜ ᱵᱷᱚᱨᱥᱟ ᱜᱮ ᱢᱟᱱᱮ ᱮᱴᱟᱜ ᱠᱮᱱᱮᱞ ᱥᱮ ᱚᱱᱠᱟ ᱜᱟᱹᱰᱭᱟᱹ ᱠᱚ ᱠᱚᱨᱮᱱᱟᱜ ᱠᱚᱱᱳ ᱵᱮᱵᱚᱥᱛᱷᱟ ᱜᱮ ᱵᱟᱹᱱᱩᱜᱼᱟ ᱛᱚ ᱚᱱᱟ ᱦᱚᱛᱮᱡᱛᱮ ᱚᱱᱠᱟ ᱴᱟᱭᱤᱢ ᱢᱚᱛᱚ ᱦᱟᱸᱜ ᱵᱟᱝ ᱦᱟᱨᱟᱜ ᱠᱟᱱᱟ ᱛᱚ ᱟᱹᱣᱨᱤ ᱞᱮ ᱫᱷᱩᱨᱟᱹᱣ ᱵᱟᱲᱟᱜᱼᱟ ᱦᱟᱸᱜ ᱱᱚᱛᱮᱫᱚ
ᱱᱚᱛᱮ ᱫᱚ ᱢᱮᱱᱟᱜ ᱜᱮᱭᱟ ᱜᱟᱹᱰᱭᱟᱹ ᱫᱟᱜ ᱠᱚᱦᱚ ᱢᱮᱱᱟᱜ ᱜᱮᱭᱟ ᱟᱫᱚ ᱚᱱᱟ ᱠᱚᱫᱚ ᱵᱮᱵᱚᱦᱟᱨ ᱫᱚ ᱵᱟᱝ ᱦᱩᱭᱩᱜᱼᱟ ᱠᱮᱱᱮᱞ ᱫᱟᱜ ᱢᱮᱱᱟᱜᱼᱟ ᱠᱮᱱᱮᱞ ᱫᱟᱜ ᱦᱤᱡᱩᱜᱼᱟ
ᱦᱩᱸ - ᱦᱩᱸ
ᱚᱱᱟ ᱦᱚᱸ ᱟᱹᱰᱤ ᱡᱟᱹᱥᱛᱤ ᱧᱚᱜ ᱮ ᱫᱟᱜ ᱞᱮᱠᱷᱟᱱ ᱦᱤᱡᱩᱜᱼᱟ ᱟᱨ ᱠᱚᱢ ᱧᱚᱜ ᱮ ᱫᱟᱜ ᱞᱮᱠᱷᱟᱱ ᱫᱚ ᱠᱚᱢ ᱧᱚᱜ ᱦᱤᱡᱩᱜᱼᱟ ᱟᱫᱚ ᱚᱱᱟ ᱫᱚ ᱚᱠᱟᱢ ᱯᱟᱲᱟᱜᱼᱟ ᱚᱠᱟ ᱫᱚ ᱵᱟᱝᱜᱮ ᱩᱱᱟᱹᱜ ᱥᱟᱸᱜᱮ ᱦᱚᱸ ᱥᱮᱨᱢᱟ ᱫᱚ ᱫᱟᱜ ᱦᱚᱸ ᱟᱹᱰᱤ ᱡᱳᱨ ᱠᱟᱛᱮ ᱫᱟᱜᱮᱡ ᱠᱟᱱᱟ ᱱᱚᱛᱮ ᱦᱚᱸ ᱥᱮᱨᱢᱟ ᱫᱟᱜ ᱠᱚᱛᱮ ᱜᱮ ᱨᱚᱦᱚᱭ ᱫᱚ ᱦᱩᱭᱩᱜ ᱠᱟᱱᱟ
ᱟ ᱟᱪᱷᱟ ᱟᱯᱮ ᱚᱱᱛᱮ ᱫᱚ ᱢᱟᱱᱮ ᱪᱟᱥᱵᱟᱥ ᱫᱚ ᱢᱟᱱᱮ ᱵᱚᱪᱷᱚᱨ ᱨᱮ ᱵᱟᱨ ᱫᱷᱟᱣ ᱦᱩᱭᱩᱜ ᱛᱟᱦᱮᱱᱟ ᱥᱮ ᱢᱤᱫ ᱫᱷᱟᱣ ᱜᱮ ᱪᱮᱫ ᱞᱮᱠᱟ
ᱪᱟᱥ ᱦᱚᱸᱫᱚ ᱡᱟᱦᱟᱸᱭ ᱵᱟᱨ ᱫᱷᱟᱣ ᱪᱟᱥ ᱨᱮᱱᱟᱜ ᱢᱚᱱᱮ ᱛᱟᱦᱮᱱ ᱠᱷᱟᱱ ᱠᱚ ᱪᱟᱥ ᱜᱮᱭᱟ ᱟᱫᱚ ᱟᱞᱮ ᱫᱚ ᱵᱟᱞᱮ ᱪᱟᱥᱮᱫᱼᱟ ᱵᱟᱨ ᱫᱷᱟᱣ ᱫᱚ ᱢᱤᱫ ᱫᱷᱟᱣ ᱜᱮᱞᱮ ᱪᱟᱥᱫᱟ
ᱟᱞᱮ ᱫᱚ ᱱᱚᱛᱮ ᱫᱚ ᱦᱟᱸᱜ ᱢᱤᱫ ᱫᱷᱟᱣ ᱜᱮᱞᱮ ᱪᱟᱥ ᱛᱟᱦᱮᱱᱟ ᱚᱱᱠᱟ ᱵᱟᱨ ᱫᱷᱟᱣ ᱪᱟᱥ ᱨᱮᱭᱟᱜ ᱫᱚ ᱢᱟᱱᱮ ᱚᱱᱠᱟ ᱫᱟᱜ ᱜᱮ ᱮᱠᱫᱚᱢ ᱟᱹᱰᱤ ᱥᱚᱝᱠᱚᱴ ᱟᱞᱮᱫᱚ ᱢᱟᱱᱮ ᱟᱹᱰᱤ ᱤᱭᱟᱹ ᱡᱟᱭᱜᱟᱨᱮ ᱢᱮᱱᱟᱜ ᱞᱮᱭᱟ᱾ ᱟᱨ ᱱᱚᱝᱠᱟ ᱰᱷᱮᱨ ᱧᱚᱜ ᱟᱞᱮ ᱫᱚ ᱚᱱᱠᱟ ᱡᱟᱹᱯᱩᱫ ᱵᱟᱭ ᱡᱟᱹᱯᱩ ᱞᱮᱠᱷᱟᱡ ᱫᱚ ᱠᱷᱮᱛ ᱠᱚᱨᱮ ᱫᱚ ᱦᱟᱸᱜ ᱵᱟᱝ ᱞᱟᱜᱟᱜ ᱛᱟᱞᱮᱭᱟ ᱫᱟᱜ ᱠᱚᱫᱚ ᱡᱟᱹᱥᱛᱤ ᱧᱚᱜ ᱫᱟᱜ ᱫᱚᱨᱠᱟᱨ ᱛᱚ ᱚᱱᱟ ᱦᱚᱛᱮᱡ ᱛᱮ ᱵᱚᱪᱷᱚᱨ ᱨᱮ ᱟᱞᱮ ᱫᱚ ᱢᱤᱫ ᱫᱷᱟᱣ ᱱᱚᱜᱼ ᱱᱚᱣᱟ ᱥᱤᱡᱤᱱ ᱜᱮ ᱦᱟᱸᱜ ᱞᱮ ᱪᱟᱥᱵᱟᱥᱟ ᱟᱫᱚ ᱱᱮᱥ ᱢᱟ ᱦᱟᱸᱜ ᱟᱹᱰᱤ ᱦᱟᱸᱜᱼ ᱮ ᱵᱤᱞᱚᱢ ᱮᱫᱟ᱾ ᱪᱮᱫ ᱞᱮᱠᱟ ᱪᱚᱭ ᱫᱟᱜᱽ ᱦᱟᱸᱜ ᱵᱟᱝ ᱵᱩᱡᱷᱟᱹᱜ ᱠᱟᱱᱟ ᱫᱮᱠᱷᱟ ᱡᱟᱠ ᱪᱤᱠᱟᱹᱜ ᱠᱟᱱᱟ᱾ ᱦᱟᱸᱜ ᱟᱪᱷᱟ ᱚᱱᱛᱮ ᱟᱯᱮ ᱢᱟᱱᱮ ᱦᱩᱲᱩ ᱵᱮᱜᱚᱨ ᱟᱨ ᱮᱴᱟᱜ ᱡᱟᱦᱟᱱᱟᱜ ᱥᱚᱵᱡᱤ ᱠᱚ ᱮᱴᱟᱜ ᱟᱜ ᱪᱮᱫ ᱠᱚ ᱚᱱᱠᱟ ᱯᱮ ᱨᱚᱦᱚᱭ ᱛᱟᱦᱮᱱᱟ ᱥᱮ ᱪᱟᱥ ᱛᱟᱦᱮᱱᱟ?
ᱪᱟᱥ ᱞᱮᱠᱟ ᱟᱞᱮ ᱱᱚᱛᱮ ᱫᱚ ᱪᱟᱥ ᱵᱟᱠᱚ ᱪᱟᱥᱮᱫ ᱠᱟᱱ ᱜᱮᱭᱟ ᱡᱟᱜᱟ ᱡᱟᱜᱟ ᱛᱮ ᱢᱮᱱᱠᱷᱟᱱ ᱟᱞᱮ ᱠᱚᱣᱟᱜ ᱫᱚ ᱚᱱᱠᱟ ᱥᱚᱵᱽᱡᱤ ᱠᱚᱫᱚ ᱪᱟᱥ ᱫᱚ ᱵᱟᱭ ᱜᱟᱱᱚᱜᱼᱟ ᱪᱮᱫᱟᱜ ᱥᱮ ᱦᱟᱥᱟ ᱦᱚᱸ ᱚᱫᱟ ᱜᱮᱭᱟ ᱵᱟᱝ ᱨᱚᱦᱚᱲᱚᱜᱼᱟ᱾
ᱚᱱᱟ ᱠᱚ ᱪᱟᱥ ᱢᱟ ᱨᱚᱦᱚᱲᱚᱜ ᱜᱮ ᱦᱟᱥᱟ ᱫᱚ ᱵᱟᱝ ᱨᱚᱦᱚᱜ ᱠᱷᱟᱹᱛᱤᱨ ᱛᱮ ᱵᱟᱞᱮ ᱪᱟᱥᱟ ᱟᱞᱮ ᱵᱟᱹᱭᱦᱟᱹᱲ ᱠᱚᱨᱮ ᱫᱚ ᱢᱮᱱᱠᱷᱟᱱ ᱵᱟᱲᱜᱮ ᱠᱚᱨᱮ ᱫᱚᱞᱮ ᱪᱟᱥ ᱜᱮᱭᱟ
ᱦᱳᱭ ᱦᱳᱭ ᱟᱞᱮ ᱦᱚᱸ ᱱᱚᱛᱮ ᱫᱚ ᱢᱟᱱᱮ ᱚᱱᱠᱟ ᱫᱟᱜ ᱤᱭᱟᱹ ᱦᱚᱛᱮᱡ ᱛᱮ ᱢᱟᱱᱮ ᱟᱹᱰᱤ ᱢᱟᱱᱮ ᱵᱟᱝ ᱧᱟᱢ ᱞᱟᱹᱜᱤᱫ ᱦᱚᱛᱮᱡ ᱛᱮ ᱮᱴᱟᱜ ᱥᱚᱵᱽᱡᱤ ᱠᱚᱦᱚᱸ ᱵᱟᱝᱠᱚ ᱨᱚᱦᱚᱭ ᱛᱟᱦᱮᱱᱟ ᱟᱨ ᱥᱚᱵ ᱟᱨ ᱚᱱᱠᱟ ᱛᱩᱲᱤ ᱟᱨ ᱜᱩᱦᱩᱢ ᱱᱚᱜᱼᱚ ᱱᱚᱝᱠᱟ ᱡᱟᱦᱟᱸ ᱦᱩᱲᱳ ᱤᱨᱻ ᱛᱟᱭᱚᱢ ᱦᱟᱸᱜ ᱡᱟᱱᱣᱟᱨᱤ ᱥᱮᱡ ᱚᱱᱠᱟ ᱮᱨ ᱵᱟᱲᱟᱭ ᱛᱟᱦᱮᱱᱟᱠᱚ ᱟᱫᱚᱢ ᱦᱚᱲ ᱟᱨ ᱛᱳᱢᱟᱨ ᱚᱱᱟ ᱫᱚ ᱵᱮᱥᱤ ᱫᱟᱜ ᱦᱚᱸ ᱫᱚᱨᱠᱟᱨ ᱵᱟᱹᱱᱩᱜᱼᱟ ᱥᱮ ᱦᱩᱲᱩ ᱤᱨ ᱠᱟᱛᱮᱫ ᱥᱤ ᱠᱟᱛᱮᱫ ᱮᱨ ᱞᱮᱠᱷᱟᱱ ᱜᱮ᱾ ᱢᱤᱫ ᱵᱟᱨ ᱫᱷᱟᱣ ᱥᱤᱭᱟᱛᱟᱜ ᱠᱷᱟᱱ ᱜᱮ ᱦᱩᱲᱩ ᱟᱨ ᱚᱱᱠᱟ ᱛᱩᱲᱤ ᱠᱚᱫᱚ ᱦᱟᱸᱜ ᱦᱩᱭᱩᱜ ᱜᱮᱭᱟ ᱛᱚ ᱟᱫᱚᱢ ᱠᱚᱫᱚ ᱦᱟᱸᱜ ᱱᱚᱝᱠᱟ ᱛᱩᱲᱤ ᱠᱚᱠᱚ ᱨᱚᱦᱚᱭ ᱛᱟᱦᱮᱱᱟ ᱟᱨ ᱮᱴᱟᱜ ᱥᱚᱵᱡᱤ ᱠᱚᱫᱚ ᱢᱮᱱᱞᱮᱠᱷ ᱮᱠᱷᱟᱱ ᱵᱟᱝᱠᱚ ᱨᱚᱦᱚᱭ ᱛᱟᱦᱮᱱᱟ ᱢᱤᱫ ᱵᱟᱨ ᱦᱚᱲᱠᱚ ᱨᱚᱦᱚᱭᱟ ᱚᱱᱠᱟ ᱡᱚᱢ ᱞᱮᱠᱟ ᱢᱟᱱᱮ ᱵᱮᱸᱜᱟᱲ ᱵᱤᱞᱤᱹᱛᱤ ᱛᱷᱚᱲᱟ ᱜᱟᱱ ᱱᱚᱜᱼᱚ ᱱᱚᱝᱠᱟ ᱮᱴᱟᱜ ᱠᱤᱪᱷᱩ ᱟᱨ ᱵᱟᱥᱤ ᱱᱚᱛᱮ ᱫᱚ ᱪᱟᱥ ᱫᱚᱦᱟᱜ ᱚᱱᱠᱟ ᱵᱟᱝ ᱦᱩᱭᱩᱜᱼᱟ᱾
ᱚ ᱟᱞᱮᱥᱮᱫ ᱟᱱᱮ ᱛᱚᱲᱤ ᱛᱤᱞᱢᱤᱧ ᱫᱟᱹᱞ ᱠᱩ ᱪᱟᱥ ᱦᱩᱭᱩᱜ ᱠᱟᱱᱟ ᱚᱱᱟ ᱠᱚᱫᱚ ᱪᱟᱥ ᱜᱮᱭᱟ ᱠᱚ ᱪᱟᱥ ᱟᱞᱮ ᱱᱟᱠᱷᱟ ᱛᱮᱫᱚ ᱛᱩᱲᱤ ᱠᱚᱫᱚ ᱵᱟᱝ ᱦᱩᱭᱩᱜᱼᱟ᱾ ᱟᱞᱮ ᱠᱷᱚᱱ ᱛᱷᱚᱲᱟ ᱯᱷᱟᱨᱟᱠ ᱧᱚᱜ ᱜᱮᱭᱟ ᱚᱱᱛᱮ ᱫᱚ ᱦᱩᱭᱩᱜᱼᱟ᱾
ᱦᱮᱸ
ᱛᱩᱲᱤ ᱠᱩ ᱟᱞᱮ ᱱᱚᱛᱮ ᱦᱟᱥᱟ ᱦᱚ ᱚᱫᱟ ᱧᱚᱜ ᱜᱮᱭᱟ ᱡᱮ ᱵᱟᱝ ᱦᱩᱭᱩᱜᱼᱟ ᱵᱟᱝᱠᱷᱟ ᱪᱚᱯᱚᱫ ᱜᱮᱭᱟ ᱡᱮ ᱦᱟᱥᱟ ᱫᱚ
ᱟᱪᱪᱷᱟ ᱟᱯᱮ ᱚᱱᱛᱮ ᱥᱩᱨᱡᱚᱢᱩᱠᱷᱤ ᱥᱮ ᱥᱩᱨᱩᱡᱢᱩᱠᱷᱤ ᱵᱟᱦᱟ ᱠᱚᱯᱮ ᱪᱟᱥ ᱛᱟᱦᱮᱱᱟ ᱥᱮ ᱵᱟᱝ?
ᱵᱟᱦᱟ ᱠᱚᱫᱚ ᱵᱟᱝᱞᱮ ᱪᱟᱥ ᱜᱮᱭᱟ ᱚᱱᱠᱟᱱ ᱵᱟᱦᱟ ᱠᱚ ᱪᱟᱥ ᱞᱮᱠᱟ ᱚᱱᱠᱟᱱ ᱦᱟᱥᱟ ᱵᱟᱝ ᱠᱟᱱᱟ ᱟᱞᱮ ᱱᱚᱛᱮ ᱫᱚ᱾
ᱟᱞᱮ ᱫᱚ ᱦᱟᱸᱜ ᱱᱚᱛᱮ ᱦᱟᱸᱜ ᱢᱤᱫᱵᱟᱨ ᱥᱮᱨᱢᱟ ᱠᱷᱚᱱ ᱫᱚ ᱦᱟᱸᱜ ᱠᱚ ᱫᱷᱩᱨᱟᱹᱣ ᱟᱠᱟᱱᱟ ᱢᱟᱱᱮ ᱟᱹᱰᱤ ᱡᱟᱥᱛᱤ ᱜᱮ ᱠᱚ ᱨᱚᱦᱚᱭ ᱮᱟ ᱥᱚᱨᱩᱡᱢᱩᱠᱷᱤ ᱵᱟᱦᱟ ᱢᱟᱱᱮ ᱚᱱᱟ ᱠᱷᱚᱱ ᱥᱩᱱᱩᱢ ᱠᱚ ᱠᱚ ᱦᱩᱭᱩᱜᱼᱟ ᱥᱮ ᱟᱫᱚ ᱟᱹᱰᱤ ᱢᱚᱡᱽ ᱜᱮ ᱵᱟᱦᱟ ᱦᱚᱸ ᱧᱮᱞᱚᱜᱼᱟ ᱟᱨ ᱥᱩᱱᱩᱢ ᱠᱚ ᱦᱩᱭᱩᱜ ᱛᱮ ᱚᱱᱟ ᱦᱚᱸᱠᱚ ᱪᱟᱥ ᱮᱫᱟ ᱛᱚ ᱢᱚᱸᱡᱽ ᱜᱮ ᱚᱱᱟ ᱵᱟᱦᱟ ᱠᱚ ᱧᱮᱞᱚᱜ ᱛᱟᱦᱮᱱᱟ ᱟᱨ ᱪᱟᱥ ᱞᱮᱠᱷᱟᱡ ᱠᱚ ᱢᱟᱱᱮ ᱪᱷᱩᱵᱤ ᱠᱚᱠᱚ ᱛᱩᱞᱟᱹᱣ ᱵᱟᱲᱟᱜ ᱜᱮᱭᱟ᱾ ᱛᱚ ᱱᱚᱛᱮ ᱫᱚ ᱦᱟᱸᱜ ᱪᱟᱥᱮᱫ ᱜᱮᱭᱟ ᱠᱚ ᱛᱷᱚᱲᱟ ᱛᱷᱚᱲᱟ ᱫᱚ ᱦᱟᱜ ᱩᱱᱟᱹᱜ ᱡᱟᱹᱥᱛᱤ ᱫᱚ ᱵᱟᱝ ᱢᱮᱱᱠᱷᱟᱱ ᱠᱚᱢ ᱧᱚᱜ ᱜᱮ
ᱟᱪᱪᱷᱟ
ᱟᱞᱮ ᱱᱚᱛᱮ ᱫᱚ ᱵᱟᱝᱠᱚ ᱪᱟᱥ ᱟ ᱚᱱᱟ ᱠᱚᱫᱚ
ᱵᱟᱦᱟ ᱫᱚ ᱡᱟᱹᱥᱛᱤ ᱵᱟᱝᱠᱚ ᱪᱟᱥ ᱜᱮᱭᱟ ᱪᱟ ᱢᱮᱱᱟᱜᱼᱟ ᱟᱞᱮᱥᱮᱫ ᱫᱚ ᱪᱟ ᱠᱚ ᱪᱟᱥᱮᱫ ᱠᱟᱱᱟ᱾
ᱦᱩᱸ
ᱦᱮᱸ
ᱮᱱᱠᱷᱟᱱ ᱦᱟᱸᱜ ᱠᱤᱫᱩᱵ ᱠᱚᱫᱚ ᱦᱟᱸᱜ ᱛᱤᱨᱮ ᱦᱟᱸᱜ ᱡᱚᱢ ᱵᱟᱲᱟ ᱦᱩᱭᱩᱜᱼᱟ?
ᱦᱩ ᱛᱷᱚᱲᱟ ᱛᱟᱭᱚᱢ ᱧᱚᱜ ᱫᱚᱥ ᱮ ᱚᱱᱟ ᱱᱚ ᱫᱚᱥ ᱮᱜᱟᱨᱚ ᱵᱟᱡᱟᱜ ᱜᱟᱱ ᱠᱟᱛᱮ ᱟᱹᱣᱨᱤᱭᱟᱜ ᱦᱚᱸ
ᱱᱮᱜ ᱮ ᱛᱚ ᱦᱟᱸᱜ ᱱᱤᱛᱚᱜ ᱫᱚ ᱟᱹᱣᱨᱤ ᱦᱟᱸᱜ ᱴᱟᱹᱭᱤᱢ ᱠᱚᱦᱚ ᱟᱹᱣᱨᱤᱼᱟ ᱩᱱᱟᱹᱜ ᱛᱚᱦᱟᱸᱜ ᱟᱫᱚ ᱟᱞᱮ ᱦᱚᱸ ᱚᱱᱠᱟ ᱴᱟᱭᱤᱢ ᱜᱮ ᱦᱟᱸᱜ ᱞᱮ ᱡᱚᱢ ᱛᱟᱦᱮᱱᱟ ᱱᱚᱭ ᱥᱟᱲᱮ ᱟᱴ ᱱᱚᱜ ᱱᱚᱝᱠᱟ ᱵᱟᱡᱮ ᱠᱚᱛᱮ ᱟᱞᱮ ᱫᱚ ᱦᱟᱸᱜ ᱞᱮ ᱡᱚᱢ ᱛᱟᱦᱮᱱᱟ᱾
ᱦᱮᱸ ᱠᱟᱴᱮ ᱴᱟᱹᱭᱤᱢ ᱱᱚᱭᱴᱟ ᱞᱟᱦᱟ ᱨᱮᱫᱚ ᱵᱟᱝᱞᱮ ᱡᱚᱢ ᱜᱮᱭᱟ᱾
ᱦᱚᱸᱻᱦᱚᱸᱻᱦᱚᱸ ᱦᱮᱸ ᱢᱟᱱᱮ ᱡᱟᱨ ᱡᱟᱦᱟᱭ ᱡᱟᱦᱟ ᱞᱮᱠᱟᱭ ᱦᱮᱣᱟ ᱠᱚᱜ ᱢᱟᱱᱮ ᱪᱮᱫ ᱞᱮᱠᱟᱭ ᱚᱱᱮ ᱚᱱᱠᱟ ᱚᱱᱠᱟᱜ ᱜᱮ ᱦᱟᱸᱜ ᱚᱱᱠᱟᱜᱮ ᱦᱩᱸᱻ᱾
ᱦᱩᱸᱻ ᱾
ᱛᱟᱦᱞᱮ ᱟᱨ ᱴᱚᱯᱮᱡ ᱪᱮᱫ ᱱᱤᱭᱟᱹᱞᱟᱝ ᱜᱟᱞᱢᱟᱨᱟᱣᱟ ᱠᱟᱹᱴᱤᱡ ᱞᱟᱹᱭ ᱛᱟᱞᱟᱝ ᱢᱮ ᱟᱨᱦᱚ ᱱᱟᱯᱟᱭᱚᱜᱼᱟ ᱤᱱᱟᱹᱠᱷᱟᱱ ᱫᱚ᱾
ᱟᱪᱪᱷᱟ ᱚᱲᱟᱜ ᱠᱚᱨᱮ ᱫᱚ ᱛᱟᱦᱚᱞᱮ ᱚᱠᱚᱭ ᱠᱚ ᱦᱮᱱᱟᱜ ᱯᱮᱛᱮ?
ᱦᱮᱸ ᱟᱞᱮ ᱫᱚ ᱦᱟᱸᱜ ᱚᱲᱟᱜ ᱠᱚᱨᱮ ᱫᱚ ᱦᱟᱸᱜ ᱟᱸᱜᱻ ᱢᱮᱱᱟᱜ ᱠᱚᱜᱮ ᱜᱮᱭᱟ ᱰᱷᱮᱨᱜᱮᱭᱟ ᱟᱨ᱾ ᱚᱻ ᱜᱚᱜᱚ ᱵᱟᱵᱟ ᱵᱷᱟᱭ ᱢᱮᱱᱟᱭᱟ ᱟᱨ ᱤᱧ ᱦᱟᱸᱜ ᱱᱚᱝᱠᱟ ᱟᱨ ᱱᱚᱜ ᱚ ᱱᱚᱝᱠᱟ᱾
ᱟᱞᱮ ᱩᱣᱟᱹ ᱩᱣᱟᱹ ᱵᱚᱭᱦᱟ ᱜᱮ ᱦᱮᱱᱟᱜ ᱠᱚᱣᱟ᱾
ᱦᱩᱸ ᱦᱸᱩᱜ᱾
ᱦᱚᱸᱻ
ᱟᱪᱪᱷᱟ ᱠᱟᱹᱴᱤᱡᱽ ᱮᱱᱮᱡ ᱥᱮᱨᱮᱧ ᱟᱵᱚᱣᱟᱜ ᱥᱟᱶᱛᱟ ᱨᱮᱭᱟᱜ ᱞᱟᱝ ᱨᱚᱲ ᱞᱮᱜᱮ ᱦᱟᱸᱜ ᱱᱚᱣᱟ ᱠᱚᱨᱮ ᱢᱟ ᱦᱟᱸᱜ ᱯᱟᱨᱥᱚᱱᱟᱞ ᱵᱤᱥᱤ ᱠᱤᱪᱷᱩ ᱜᱟᱞᱢᱟᱨᱟᱣ ᱫᱚ ᱦᱟᱸᱜ ᱵᱟᱝ ᱜᱟᱱᱚᱜᱼᱟ ᱥᱮ ᱚᱱᱟ ᱠᱚᱫᱚ ᱦᱟᱸᱜ ᱵᱟᱝᱞᱟᱝ ᱠᱩᱞᱤᱭᱟ᱾ ᱦᱩᱸ ᱟᱯᱮ ᱥᱮᱫ ᱱᱚᱜᱼᱚᱭ ᱥᱚᱨᱦᱟᱭ ᱠᱚᱫᱚ ᱢᱚᱬᱮ ᱢᱟᱦᱟ ᱜᱮᱥᱮ ᱯᱮ ᱢᱟᱱᱟᱣ ᱛᱟᱦᱮᱱᱟ ᱥᱮ ᱪᱮᱫᱞᱮᱠᱟ?
ᱟᱞᱮᱥᱮᱱ ᱥᱚᱨᱦᱟᱭ ᱫᱚ ᱢᱚᱬᱮ ᱢᱟᱦᱟ ᱜᱮ ᱢᱚᱬᱮ ᱢᱟᱦᱟ ᱦᱤᱥᱟᱹᱵᱽ᱾ ᱮᱠᱷᱟᱱ ᱛᱩᱨᱩᱭᱡ ᱢᱟᱦᱟ ᱢᱟᱱᱟᱣ ᱠᱟᱱᱟ ᱟᱞᱮ ᱥᱮᱱ ᱫᱚ ᱪᱮᱫᱟᱜ ᱤᱭᱟᱹ ᱥᱟᱠᱨᱟᱛ ᱦᱚᱸ ᱥᱚᱨᱦᱟᱭ ᱨᱮᱜᱮᱞᱮ ᱢᱟᱱᱟᱣᱮᱜᱼᱟ ᱥᱮ᱾ ᱟᱫᱚ ᱚᱱᱠᱟᱛᱮ ᱛᱩᱨᱩᱭ ᱢᱟᱦᱟ ᱦᱩᱭᱩᱜ ᱠᱟᱱᱟ ᱢᱮᱱᱠᱷᱟᱱ ᱫᱚ ᱢᱚᱬᱮ ᱢᱟᱦᱟ ᱜᱮᱠᱚ ᱨᱚᱲᱟ ᱟᱨ ᱪᱮᱫ?
ᱟᱪᱪᱷᱟ ᱟᱯᱮᱫᱚ ᱢᱟᱱᱮ ᱥᱚᱨᱦᱟᱭ ᱵᱚᱸᱜᱟ ᱜᱮᱯᱮ ᱥᱚᱨᱦᱟᱭᱮᱫ ᱛᱟᱦᱮᱱᱟ ᱥᱮ ᱯᱩᱥ ᱵᱚᱸᱜᱟ ᱚᱠᱟᱴᱟᱜ ᱪᱟᱸᱫᱳ?
ᱯᱩᱥ ᱵᱚᱸᱜᱟ᱾
ᱚᱸᱻ ᱾
ᱳ ᱾
ᱟᱪᱪᱷᱟ ᱟᱪᱪᱷᱟ ᱟᱞᱮ ᱦᱚᱸ ᱱᱚᱛᱮ ᱫᱚ ᱦᱟᱸᱜ ᱯᱩᱥ ᱵᱚᱸᱜᱟ ᱜᱮ ᱦᱟᱸᱜ ᱞᱮ ᱥᱚᱨᱦᱟᱭᱚᱜ ᱛᱟᱦᱮᱱᱟ ᱟᱨ ᱱᱚᱛᱮ ᱫᱚ ᱦᱟᱸᱜ ᱢᱚᱬᱮ ᱫᱤᱱ ᱜᱮ ᱡᱟᱦᱟ ᱠᱚ ᱢᱮᱱ ᱵᱟᱲᱟᱭᱮᱫ ᱛᱟᱵᱚᱱᱟ ᱢᱟᱱᱮ ᱢᱚᱬᱮ ᱥᱤᱧ ᱚᱸᱜᱦᱸ ᱢᱚᱬᱮ ᱧᱤᱫᱟᱹ ᱱᱚᱝᱠᱟ ᱟᱞᱮᱦᱚ ᱢᱬᱮᱫᱤᱱ ᱜᱮᱞᱮ ᱢᱟᱱᱟᱣ ᱛᱟᱦᱮᱱᱟ᱾ ᱱᱮᱛᱟᱨ ᱛᱟᱦᱚᱞᱮ ᱟᱯᱮ ᱚᱱᱟ ᱥᱚᱨᱦᱟᱭ ᱠᱚᱨᱮ ᱢᱟᱱᱮ ᱮᱱᱮᱡ ᱥᱮᱨᱮᱧ ᱠᱚᱫᱚ ᱦᱩᱭᱩᱜ ᱠᱟᱱᱟ ᱥᱮ ᱵᱟᱝ ᱟᱫᱚ ᱯᱩᱨᱟᱹᱧ ᱧᱮᱞ ᱵᱟᱲᱟᱣ ᱟᱠᱟᱫᱟ ᱢᱟᱱᱮ ᱱᱮᱛᱟᱨ ᱫᱚ ᱱᱚᱜᱼᱚ ᱱᱚᱝᱠᱟ ᱧᱮᱞᱚᱜ ᱠᱟᱱᱟ ᱡᱮ ᱚᱱᱟ ᱟᱵᱚᱣᱟᱜ ᱥᱚᱨᱦᱟᱭ ᱠᱚᱫᱚ ᱢᱟᱱᱮ ᱡᱚᱢ ᱧᱩ ᱨᱮ ᱠᱚᱱᱵᱷᱟᱴ ᱞᱮᱠᱟ ᱠᱚᱱᱵᱷᱟᱴᱚᱜ ᱠᱟᱱᱟ᱾ ᱮᱱᱮᱡ ᱥᱮᱨᱮᱧ ᱫᱚ ᱩᱱᱟᱹᱜ ᱵᱟᱝᱠᱚ ᱮᱱᱮᱡ ᱥᱮᱨᱮᱧᱚᱜ ᱠᱟᱱᱟ ᱦᱚᱳᱭᱛᱚ ᱚᱱᱟ ᱠᱚᱫᱚ ᱠᱟᱹᱴᱤᱡᱽ ᱟᱹᱛᱩ ᱠᱟᱱᱟ ᱢᱮᱱᱠᱷᱟᱱ ᱧᱮᱞ ᱵᱟᱲᱟ ᱦᱩᱭ ᱠᱟᱱᱟ ᱛᱚ ᱟᱯᱮᱥᱮᱫ ᱫᱚ ᱪᱮᱫ ᱞᱮᱠᱟ ᱮᱱᱮᱡ ᱥᱮᱨᱮᱧ ᱠᱚᱫᱚ ᱯᱮ ᱠᱚᱨᱟᱣ ᱛᱟᱦᱮᱱ ᱜᱮᱭᱟ ᱛᱚ ᱥᱚᱨᱦᱟᱭ ᱠᱚᱨᱮᱜ?
ᱦᱮᱸ ᱠᱚᱨᱟᱣ ᱤᱧᱠᱷᱚᱡ ᱠᱚᱨᱟᱣ ᱜᱮᱭᱟ ᱞᱮ ᱪᱤᱠᱟᱹ ᱛᱟᱦᱮᱱ᱾
ᱦᱳᱭ ᱦᱳᱭ ᱾ ᱟᱞᱮ ᱦᱚᱸ ᱱᱚᱰᱮ ᱫᱚ ᱦᱟᱸᱜ ᱠᱚᱨᱟᱣ ᱜᱮᱭᱟᱞᱮ ᱢᱟᱱᱮ ᱵᱟᱨ ᱫᱤᱱ ᱫᱚ ᱦᱟᱸᱜ ᱠᱚ ᱮᱱᱮᱡ ᱜᱮᱭᱟ ᱠᱷᱩᱱᱴᱟᱹᱣ ᱢᱟᱦᱟ᱾ ᱦᱟᱸᱜ ᱟᱨ ᱡᱟᱞᱮ ᱢᱟᱦᱟ ᱱᱚᱜᱼᱚ ᱱᱚᱣᱟ ᱵᱟᱨ ᱫᱤᱱ ᱦᱟᱸᱜ ᱠᱚ ᱮᱱᱮᱡ ᱵᱟᱲᱟᱜᱼᱟ᱾ ᱟᱨ ᱢᱩᱪᱟᱹᱫ ᱢᱟᱦᱟ ᱡᱟᱦᱟ ᱜᱟᱫᱚᱭ ᱢᱟᱦᱟ ᱡᱩᱚᱫᱤ ᱚᱱᱠᱟ ᱠᱚ ᱢᱚᱱᱮᱭ ᱠᱷᱟᱡ ᱱᱟᱥᱮᱱᱟᱜ ᱨᱟᱹᱥᱠᱟᱹ ᱧᱚᱜ ᱠᱚ ᱛᱟᱦᱮᱱ ᱠᱷᱟᱱ ᱫᱚ ᱟ ᱮᱱ ᱦᱤᱞᱳᱜ ᱦᱚᱸᱠᱚ ᱮᱱᱮᱡ ᱟ ᱦᱟᱲᱟᱢ ᱵᱩᱰᱦᱤ ᱠᱚ ᱚᱱᱟ ᱫᱚ ᱢᱩᱪᱟᱹᱫ ᱢᱟᱦᱟ ᱦᱤᱞᱳᱜ ᱫᱚ ᱟᱫᱚ ᱱᱚᱜ ᱚᱸ ᱱᱚᱝᱠᱟ᱾ ᱠᱟ ᱞᱮᱜ ᱦᱚᱸ ᱮᱱᱮᱡ ᱫᱚᱠᱚ ᱮᱱᱮᱡ ᱠᱟᱱ ᱜᱮᱭᱟ ᱾ ᱟᱫᱚ ᱟᱞᱮ ᱫᱚ ᱦᱟᱸᱜ ᱢᱟᱱᱮ ᱦᱩᱰᱤᱧ ᱧᱚᱜ ᱜᱮᱭᱟ ᱛᱚ ᱟᱛᱩ ᱠᱚᱦᱚᱸ ᱢᱟᱱᱮ ᱩᱱᱟᱹᱜ ᱜᱟᱱ ᱡᱟᱹᱥᱛᱤ ᱮᱱᱮᱡ ᱠᱚ ᱥᱮ ᱨᱩ ᱠᱚᱦᱚᱸ ᱵᱟᱝᱠᱚ ᱧᱟᱢ ᱞᱟᱹᱜᱤᱫᱚᱜᱼᱟ ᱮᱱᱨᱮᱦᱚᱸ ᱢᱟᱱᱮ ᱵᱟᱞᱮ ᱮᱸᱻ ᱤᱭᱟᱹ ᱦᱚᱪᱚᱣᱟᱜᱼᱟ ᱡᱮ ᱮᱱᱮᱡ ᱥᱮᱨᱮᱧ ᱫᱚᱞᱮ ᱮᱱᱮᱡ ᱥᱮᱨᱮᱧ ᱜᱮᱭᱟ ᱦᱩᱸ᱾
ᱟᱪᱪᱷᱟ ᱟᱞᱮ ᱱᱚᱛᱮ ᱦᱚ ᱤᱱᱠᱟᱹ ᱜᱮ᱾
ᱦᱩᱸ ᱦᱩᱸ ᱾
ᱳ ᱾
ᱟᱪᱪᱷᱟ ᱚᱱᱛᱮ ᱢᱟᱱᱮ ᱵᱟᱦᱟᱨ
ᱵᱟᱹᱧ ᱟᱸᱡᱚᱢ ᱞᱮᱭᱟ ᱟᱜ ᱨᱚᱲ ᱜᱮ
ᱨᱚᱲ ᱟᱡᱚᱢᱚᱜ ᱠᱟᱱ ᱜᱮᱭᱟ ᱥᱮ᱾
ᱦᱮᱸ ᱟᱸᱡᱚᱢ ᱢᱟᱥᱮ ᱨᱚᱲ ᱢᱮ᱾
ᱦᱳᱭ ᱵᱟᱦᱟ ᱠᱚᱨᱮ ᱢᱟᱭᱤᱠ ᱠᱚᱯᱮ ᱟᱹᱜᱩᱭ ᱛᱟᱦᱮᱱᱟ ᱥᱮ ᱵᱟᱝ᱾
ᱵᱟᱜ ᱟᱞᱮᱥᱮᱱ ᱫᱚ ᱵᱟᱝ ᱠᱚ ᱟᱹᱜᱩᱭᱟ ᱢᱟᱭᱤᱠ ᱰᱤᱡᱮ ᱠᱚ ᱫᱚ᱾
ᱚ ᱟᱪᱪᱷᱟ ᱟᱪᱪᱷᱟ ᱢᱟᱱᱮ ᱢᱟᱭᱤᱠ ᱰᱤᱡᱮ ᱠᱚ ᱫᱚ᱾ ᱟᱯᱮ ᱫᱚ ᱦᱟᱸᱜ ᱢᱟᱱᱮ ᱵᱟᱝ ᱯᱮ ᱮᱞᱟᱣ ᱫᱟ ᱦᱟᱸ᱾
ᱟᱞᱮ ᱥᱮᱱ ᱫᱚ ᱵᱟᱝ ᱢᱟᱞᱤᱠ ᱛᱮᱜᱮᱞᱮ ᱛᱩᱢᱫᱟᱜ ᱴᱟᱢᱟᱠ ᱢᱮᱱᱟᱜ ᱢᱮᱱᱟ-ᱟ ᱤᱱᱟᱹᱜᱮ ᱨᱩ ᱠᱟᱛᱮ᱾
ᱱᱮᱛᱟᱨ ᱢᱟ ᱚᱱᱠᱟ ᱢᱟᱭᱤᱠ ᱰᱤᱡᱮ ᱥᱮ ᱰᱤᱥᱠᱳ ᱮᱱᱮᱡ ᱠᱚ ᱜᱮ ᱦᱟᱸᱜ ᱡᱟᱹᱥᱛᱤ ᱧᱮᱞᱚᱜ ᱠᱟᱱᱟ ᱾ ᱢᱚᱴᱟᱢᱩᱴᱤ ᱫᱩᱭ ᱛᱤᱱ ᱥᱮᱨᱢᱟ ᱢᱟᱲᱟᱝ ᱫᱚ ᱵᱟᱝ ᱛᱟᱦᱮᱸ ᱠᱟᱱᱟ ᱛᱚ᱾ ᱱᱚᱜᱼᱚᱭ ᱦᱟᱸᱜ ᱵᱟᱨ ᱯᱮ ᱥᱮᱨᱢᱟ ᱯᱚᱨ ᱠᱷᱚᱱ ᱢᱟᱱᱮ ᱮᱦᱚᱵ ᱠᱟᱫᱟ ᱞᱮ ᱦᱟᱸᱜ᱾ ᱵᱟᱦᱟ ᱨᱮ ᱫᱚ ᱪᱮᱫ ᱞᱮᱠᱟ ᱢᱟᱱᱮ ᱡᱮ ᱦᱤᱞᱳᱜ ᱦᱟᱜ ᱢᱟᱱᱮ ᱫᱟᱜ ᱠᱚ ᱫᱩᱞ ᱦᱩᱭᱩᱜ-ᱟ ᱛᱚ᱾ ᱮᱱ ᱦᱤᱞᱳᱜ ᱫᱚ ᱦᱟᱸᱜ ᱚᱱᱟ ᱢᱟᱭᱤᱠ ᱵᱚᱠᱥ᱾ ᱟᱹᱜᱩᱭ ᱛᱟᱦᱮᱱᱟ ᱟᱨ ᱚᱱᱟ ᱢᱟᱭᱤᱠ ᱵᱚᱠᱥ ᱨᱮᱜᱮ ᱮᱱᱮᱡ ᱥᱮᱨᱮᱧ ᱠᱚ ᱦᱩᱭᱩᱜ ᱛᱟᱦᱮᱱᱟ ᱾ ᱛᱚ ᱱᱚᱜ ᱱᱚᱝᱠᱟ ᱟᱞᱮ ᱥᱮᱫ ᱫᱚ ᱦᱟᱸᱜ᱾ ᱢᱤᱫ ᱴᱟᱱ ᱰᱤᱡᱮ ᱮᱱᱮᱡ᱾ ᱥᱮᱨᱮᱧ ᱨᱮᱦᱟᱸᱜ ᱧᱮᱞᱚᱜ ᱠᱟᱱᱟ ᱟᱨᱠᱤ ᱾ ᱟᱯᱮ ᱥᱮᱫ ᱜᱮ ᱵᱷᱟᱹᱜᱤᱭᱟ ᱱᱚᱣᱟ᱾ ᱟᱵᱚᱣᱟᱜ ᱡᱟᱦᱟᱸ ᱢᱟᱨᱮ ᱠᱟᱱ ᱛᱟᱵᱚᱱᱟ, ᱮᱱᱮᱡ ᱥᱮᱨᱮᱧ ᱟᱛᱮᱫ ᱫᱟᱜ ᱫᱩᱞ ᱱᱚᱣᱟ ᱜᱮ ᱵᱟᱦᱟ ᱫᱚ ᱟᱫᱚ ᱱᱚᱛᱮ᱾ ᱫᱚ ᱦᱟᱸᱜ ᱚᱱᱠᱟ ᱯᱨᱟᱭ ᱟᱹᱛᱩ ᱞᱮᱠᱟ ᱜᱮ ᱢᱟᱱᱮ ᱡᱮ ᱦᱤᱞᱳᱜ ᱫᱚ ᱦᱟᱸᱜ ᱫᱟᱜ ᱠᱚ ᱫᱩᱞ ᱡᱚᱱᱟᱜ-ᱟ᱾ ᱮᱱ ᱦᱤᱞᱳᱜ ᱫᱚ ᱦᱸᱜ ᱢᱟᱱᱮ ᱵᱚᱠᱥ ᱠᱚ ᱟᱹᱜᱩᱭ ᱜᱮᱭᱟ ᱱᱚᱛᱮ ᱫᱚ ᱾
ᱦᱮᱸ ᱱᱚᱛᱮ ᱫᱚ ᱵᱟᱝ ᱠᱚ ᱵᱟᱠᱚ ᱟᱹᱜᱩ ᱚᱪᱚᱠᱚᱣᱟ ᱾
ᱦᱚᱸ ᱛᱟᱦᱞᱮ ᱵᱟᱯᱞᱟ ᱠᱚᱨᱮᱫ ᱫᱚ ᱵᱚᱠᱥ ᱠᱚᱦᱚᱸ ᱵᱟᱝᱯᱮ ᱪᱟᱹᱞᱩᱭ ᱛᱟᱦᱮᱸᱱᱟ ᱥᱮ ᱵᱟᱯᱞᱟ ᱠᱚ ᱨᱮ ᱫᱚ ᱯᱮ᱾
ᱵᱟᱯᱞᱟ ᱠᱚᱨᱮ ᱫᱚ ᱪᱟᱹᱞᱩ ᱨᱮᱭᱟ ᱵᱟᱯᱞᱟ ᱨᱮ ᱫᱚ ᱪᱟᱹᱞᱟᱜ ᱚᱱᱟ ᱫᱚ ᱯᱟᱨᱥᱚᱱᱟᱞ ᱢᱤᱴᱟᱱ ᱵᱟᱯᱞᱟ ᱠᱟᱱᱟ ᱥᱮ᱾ ᱚᱱᱟ ᱫᱚ ᱟᱠᱚ ᱠᱚ ᱟᱹᱜᱩᱭ ᱛᱮ ᱠᱚ ᱟᱹᱜᱩᱭ ᱜᱮᱭᱟ ᱚᱱᱟ ᱫᱚ ᱵᱟᱯᱞᱟ ᱦᱚᱲ ᱨᱮ᱾
ᱦᱚᱸ ᱟᱞᱮ ᱢᱟ ᱱᱚ ᱛᱮ ᱟᱫᱚᱢ ᱟᱛ ᱨᱮ᱾ ᱠᱚ ᱨᱮ ᱦᱚᱸᱢ ᱟᱹᱜᱩᱭᱟ ᱟᱫᱚᱢᱟᱜ ᱨᱮ ᱫᱚ ᱟᱹᱜᱩᱭ ᱜᱮᱭᱟ᱾
ᱢᱟᱱᱮ ᱟᱫᱚᱢ ᱠᱟᱫᱟ ᱡᱮ ᱵᱟᱯᱞᱟ ᱨᱮ ᱵᱟᱝ᱾ ᱟᱹᱜᱩ ᱜᱟᱱᱚᱜ-ᱟ, ᱢᱟᱱᱮ ᱫᱚᱢᱮ ᱦᱟᱸᱜ ᱮᱱᱮᱡ ᱥᱮᱨᱮᱧ ᱫᱟᱠᱚ ᱥᱮ ᱦᱟᱸᱜ ᱡᱩᱣᱟᱹᱱ ᱠᱚ᱾ ᱟᱫᱚ ᱚᱱᱟ ᱤᱭᱟᱹ ᱛᱮ ᱡᱮ ᱟᱵᱚᱣᱟᱜ ᱮᱱᱮᱡ ᱥᱮᱨᱮᱧ ᱦᱟᱸᱜ ᱵᱚᱱ ᱟᱫ᱾ ᱪᱮᱫᱟᱜ ᱥᱮ ᱪᱟᱵᱟᱜ ᱛᱟᱵᱚᱱᱟ, ᱱᱚᱝᱠᱟ ᱜᱮᱵᱚᱱ ᱫᱚᱱ ᱤᱫᱤᱭ ᱠᱷᱟᱡ ᱫᱚ ᱚᱱᱟ ᱦᱚᱸᱛᱮᱫ ᱛᱮ ᱦᱸᱟᱜ᱾ ᱱᱤᱭᱚᱢ ᱠᱟᱫᱟ ᱡᱮ ᱦᱮᱸ᱾
ᱚᱱᱟ ᱢᱟ ᱴᱷᱤᱠ ᱯᱮ, ᱟᱨ ᱛᱚᱵᱮ ᱵᱟᱦᱟ ᱨᱮ ᱫᱚ ᱪᱮᱫᱟᱜ ᱯᱮ ᱟᱹᱜᱩᱭᱮᱫ-ᱟ᱾
ᱦᱳᱭ ᱵᱟᱦᱟ ᱨᱮ ᱫᱚ ᱚᱱᱮ᱾ ᱪᱮ ᱟᱞᱮ ᱫᱚ ᱦᱟᱸᱜ ᱢᱟᱱᱮ ᱨᱟᱹᱥᱠᱟᱹ ᱟᱨᱠᱤ, ᱱᱚᱣᱟ ᱦᱟᱸᱜ ᱮᱱᱮᱡ ᱥᱮᱨᱮᱧ ᱛᱮᱢᱟ ᱦᱟᱸᱜ ᱛᱩᱢᱫᱟᱹᱜ ᱴᱟᱢᱟᱠ ᱛᱮ ᱚᱱᱠᱟ ᱨᱟᱹᱥᱠᱟᱹ᱾ ᱵᱟᱝ ᱦᱩᱭᱩᱜ ᱠᱟᱱ ᱟᱨ ᱚᱱᱟ ᱢᱟᱭᱤᱠ ᱪᱟᱹᱞᱩ ᱞᱮᱠᱷᱟᱱ ᱫᱚ ᱢᱤᱫᱴᱮᱱ᱾ ᱡᱩᱫᱟᱹ ᱧᱚᱜ ᱮᱱᱮᱡ ᱥᱮᱨᱮᱧ ᱦᱩᱭᱩᱜ-ᱟ, ᱢᱟᱱᱮ ᱦᱮᱸ ᱢᱟᱭᱤᱠ ᱨᱮ ᱡᱳᱨ ᱧᱚᱜ ᱡᱟᱹᱥᱛᱤ ᱮᱱᱮᱡ ᱧᱟᱢᱚᱜ-ᱟ ᱚᱱᱟ ᱦᱚᱛᱮᱡ ᱛᱮ ᱦᱟᱸᱜ᱾
ᱟᱸᱡᱚᱢ ᱢᱮ ᱡᱟᱸᱦᱟᱸ ᱥᱚᱢᱟᱡᱽ ᱨᱮᱭᱟᱜ ᱠᱟᱹᱢᱤ ᱠᱟᱱᱟ ᱚᱱᱟ ᱨᱮ ᱜᱮ ᱰᱤᱡᱮ ᱯᱮ ᱟᱹᱜᱩᱣᱟᱜ ᱠᱟᱱᱟ᱾ ᱠᱟ ᱞᱮᱠᱟ ᱚᱱᱠᱟᱫᱚ᱾
ᱦᱳᱭ ᱟᱫᱚ ᱱᱚᱜ ᱚᱭ ᱱᱚᱝᱠᱟ ᱜᱮ ᱢᱟᱱᱮ ᱠᱩᱥᱤᱭᱟᱜ ᱠᱟᱱᱟ ᱠᱚ ᱦᱚᱲ ᱢᱮᱱ ᱛᱮ ᱰᱤᱢᱟᱱᱰ ᱦᱤᱡᱩᱜ ᱠᱟᱱᱟ ᱛᱚ ᱚᱱᱟ ᱦᱚᱛᱮᱡ ᱛᱮ᱾ ᱚᱱᱟ ᱠᱚ ᱟᱹᱜᱩᱭᱮᱫᱟ ᱟᱫᱚ ᱚᱠᱚᱭ ᱦᱚᱸ ᱚᱱᱠᱟ ᱵᱟᱫᱷᱟ ᱵᱟᱝᱠᱚ ᱮᱢᱚᱜ᱾ ᱠᱟᱱᱟ ᱡᱮ ᱢᱟᱺᱡᱷᱤ ᱦᱚᱲ ᱡᱮ ᱵᱟᱝ ᱟᱵᱚᱣᱟᱜ ᱱᱚᱣᱟ ᱫᱚ ᱵᱟᱝ ᱠᱟᱱᱟ ᱵᱟᱵᱚᱱ ᱟᱹᱜᱩᱭᱟ ᱚᱱᱠᱟ ᱵᱟᱫᱷᱟ ᱵᱟᱝ ᱦᱮᱡ ᱞᱮᱱᱠᱷᱟᱱ ᱫᱚ᱾ ᱥᱚᱦᱚᱡ ᱛᱮ ᱦᱩᱭᱩᱜ ᱠᱟᱱᱟ ᱚᱱᱟ ᱦᱚᱛᱮᱡ ᱛᱮ ᱠᱚ ᱟᱹᱜᱩᱭᱮᱫ ᱜᱮᱭᱟ ᱠᱚ ᱱᱚᱜ ᱱᱚᱣᱟ ᱦᱚᱛᱮᱡ ᱛᱮ ᱦᱩᱸ
ᱟᱪᱪᱷᱟ ᱚᱵᱚ ᱪᱮᱫ ᱠᱷᱟᱞᱤ ᱟᱹᱜᱩ ᱫᱚ ᱵᱟᱝ ᱡᱩᱨᱩᱨᱟ
ᱦᱮᱸ